ᱦᱮᱞᱳ ᱟᱡᱚᱢᱚᱜ ᱠᱟᱱᱟ ᱨᱚᱲ ᱦᱮᱸ ᱡᱚᱦᱟᱨ ᱜᱮ ᱡᱚᱦᱟᱨ ᱮᱸᱦᱮᱸᱪᱮᱫ ᱠᱚᱢ ᱪᱤᱠᱟᱹ ᱭᱮᱫᱟ ᱚᱲᱟᱜ ᱨᱮ
ᱚᱲᱟᱜ ᱨᱮ ᱪᱮᱫ ᱦᱚᱸ ᱛᱮᱦᱮᱧ ᱫᱚ ᱵᱟᱝᱟ
ᱟᱨ ᱪᱮᱫ? ᱵᱟᱠᱷᱨᱟ ᱛᱮᱞᱟᱟᱝ ᱜᱟᱞᱢᱟᱨᱟᱼᱟ ᱛᱮᱦᱮᱧ ᱫᱚ,
ᱛᱮᱦᱮᱧ ᱫᱚ ᱜᱤᱨᱟᱹ ᱛᱚᱞ ᱱᱤᱭᱮ ᱞᱟᱝ ᱜᱟᱞᱢᱟᱨᱟᱜᱼᱟ ᱾ ᱜᱤᱨᱟᱹ ᱛᱤᱱᱟᱹᱜ ᱞᱮᱠᱟᱱᱟ ᱟᱵᱚ ᱡᱟᱦᱟᱸᱱᱟᱜ ᱨᱮᱜᱮ ᱯᱮᱲᱟ ᱠᱚᱵᱚᱱ ᱱᱮᱣᱛᱟ ᱠᱚᱣᱟ ᱚᱱᱟ ᱞᱟᱹᱜᱤᱫ ᱦᱚᱸ ᱜᱤᱨᱟᱹᱜᱮ ᱢᱟᱱᱮ ᱡᱷᱚᱛᱚ ᱜᱮ ᱞᱮᱠᱟᱱᱟᱜ ᱨᱮᱜᱮ ᱜᱤᱨᱟᱹ ᱵᱚᱱ ᱛᱚᱞᱟ ᱛᱚ ᱦᱮᱸ ᱟᱫᱚ ᱚᱱᱟᱜᱮ ᱫᱟᱫᱟ ᱟᱢᱮᱢ ᱵᱟᱲᱟᱭᱟ ᱥᱮ ᱜᱤᱨᱟᱹ ᱛᱤᱱᱟᱹᱜ? ᱞᱮᱠᱟᱟᱱᱟ
ᱜᱤᱨᱟᱹ ᱫᱚ ᱤᱧ ᱫᱚ ᱵᱟᱹᱧ ᱵᱟᱲᱟᱭᱟ ᱟᱢᱜᱮ ᱞᱟᱹᱭ ᱛᱟᱞᱟᱝ ᱢᱮ
ᱚ ᱦᱮᱸ ᱜᱤᱨᱟᱹ ᱫᱚ ᱦᱩᱭᱩᱜ ᱠᱟᱱᱟ ᱟᱸ ᱯᱳᱭᱞᱳ ᱫᱚ ᱦᱩᱭᱩᱜ ᱠᱟᱱᱟ ᱵᱟᱨ ᱦᱟᱹᱴᱤᱧ ᱞᱮᱠᱟᱛᱮ ᱦᱩᱭᱩᱜᱼᱟ ᱢᱤᱫᱴᱟᱝ ᱫᱚ ᱡᱮᱢᱚᱱ ᱚᱲᱟᱜ ᱠᱚᱵᱚᱱ ᱫᱟᱞᱚᱵᱟ ᱚᱲᱟᱜ ᱵᱚᱱ ᱛᱚᱞᱟ ᱚᱱᱟ ᱦᱚᱸ ᱟᱵᱚ ᱫᱚ ᱵᱟᱪᱠᱚᱢ ᱵᱟᱵᱮᱨ ᱦᱳᱠ ᱡᱟᱦᱱᱟᱜ ᱵᱟᱵᱮᱨ ᱞᱟᱲ ᱛᱮ ᱨᱮᱦᱚᱸ ᱚᱱᱟ ᱦᱚᱸ ᱜᱤᱨᱟᱹ ᱛᱚᱞ ᱜᱮᱵᱚᱱ ᱢᱮᱛᱟᱜᱼᱟ ᱟᱨ ᱟᱨ ᱢᱤᱫᱴᱟᱝ ᱫᱚ ᱦᱩᱭᱩᱜ ᱠᱟᱱᱟ ᱢᱤᱫᱴᱟᱝ ᱫᱚ ᱱᱮᱣᱛᱟ ᱡᱟᱦᱟᱸ ᱫᱚ ᱯᱮᱲᱟ ᱠᱚᱵᱚᱱ ᱱᱮᱣᱛᱟ ᱠᱚᱣᱟ ᱵᱷᱟᱸᱰᱟᱱ ᱨᱮ ᱵᱟᱯᱞᱟ ᱨᱮ ᱵᱟᱦᱟ ᱥᱚᱦᱨᱟᱭ ᱨᱮ ᱚᱱᱟ ᱱᱤᱭᱟᱹ ᱦᱚᱸ ᱚᱱᱟ ᱦᱚᱸ ᱜᱤᱨᱟᱹᱜᱮ ᱠᱟᱱᱟ
ᱟᱨ ᱟᱵᱚ ᱫᱚ ᱟᱸ ᱵᱟᱯᱞᱟ ᱜᱤᱨᱟᱹ ᱟᱨ ᱵᱷᱟᱸᱰᱟᱱ ᱜᱤᱨᱟᱹ ᱪᱮᱫ ᱞᱮᱠᱟ ᱛᱮᱵᱚᱱ ᱩᱨᱩᱢᱟ ᱡᱮ ᱱᱚᱣᱟ ᱫᱚ ᱵᱷᱟᱸᱰᱟᱱ ᱜᱤᱨᱟᱹ ᱠᱟᱱᱟ ᱢᱮᱱᱛᱮ ᱥᱮ ᱵᱟᱯᱞᱟ ᱜᱤᱤᱨᱟᱹ ᱠᱟᱱᱟ ᱢᱮᱱᱛᱮ?
ᱦᱮᱸ ᱤᱭᱟᱹ ᱵᱟᱯᱞᱟ ᱜᱤᱨᱟᱹ ᱨᱮᱫᱚ ᱦᱩᱭᱩᱜ ᱠᱟᱱᱟ ᱚᱱᱮ ᱟᱼ ᱫᱷᱩᱵᱤ ᱤᱭᱟ ᱟᱫᱽᱣᱟ ᱪᱟᱣᱞᱮ ᱨᱮᱱᱟᱜ ᱵᱚᱱ ᱮᱢᱟ ᱫᱷᱩᱵᱤ ᱜᱷᱟᱥ ᱵᱚᱱ ᱮᱢᱟ ᱟᱨ ᱚᱱᱟ ᱥᱩᱛᱟᱹᱢ ᱵᱚᱱ ᱮᱢᱟ ᱟᱨ ᱚᱱᱟ ᱥᱩᱛᱟᱹᱢ ᱨᱮᱫᱚ ᱦᱩᱭᱩᱜ ᱠᱟᱱᱟ ᱥᱟᱥᱟᱝ ᱛᱮᱵᱚᱱ ᱜᱟᱵᱟᱣ ᱠᱟᱜᱼᱟ ᱚᱱᱟ ᱫᱚ ᱦᱩᱭᱩᱜ ᱠᱟᱱᱟ ᱵᱟᱯᱞᱟ ᱜᱤᱨᱟᱹ ᱾ ᱟᱨ ᱵᱷᱟᱸᱰᱟᱱ ᱜᱤᱨᱟᱹ ᱫᱚ ᱦᱩᱭᱩᱜ ᱠᱟᱱᱟ ᱚᱱᱟ ᱫᱚ ᱟᱫᱣᱟ ᱪᱟᱣᱞᱮ ᱨᱮᱱᱟᱜ ᱫᱚ ᱵᱟᱝ, ᱦᱮᱸ ᱚᱱᱟ ᱫᱚ ᱟᱫᱣᱟ ᱨᱮᱱᱟᱜ ᱡᱟᱦᱟᱸ ᱫᱚ ᱜᱚᱡ ᱪᱟᱣᱞᱮ ᱚᱱᱟ ᱵᱚᱱ ᱢᱮᱥ ᱢᱮᱥᱟᱭᱟ ᱟᱨ ᱠᱚᱭᱞᱟ ᱵᱚᱱ ᱢᱮᱥᱟᱦᱟᱜᱼᱟ ᱚᱱᱟ ᱧᱮᱞ ᱠᱟᱛᱮ ᱜᱮ ᱟᱵᱚ ᱵᱚᱱ ᱵᱩᱡᱷᱟᱹᱣᱟ ᱡᱮ ᱡᱮ ᱚᱱᱟ ᱫᱚ ᱵᱷᱟᱸᱰᱟᱱ ᱜᱤᱨᱟᱹ ᱠᱟᱱᱟ ᱢᱮᱱᱛᱮ, ᱦᱮᱸ
ᱟᱹᱰᱤ ᱢᱚᱡᱽ ᱾
ᱦᱮᱸ ᱾ ᱚᱱᱟᱜᱮ ᱟᱨᱦᱚᱸ ᱛᱟᱭᱱᱚᱢ ᱛᱟᱭᱱᱚᱢ ᱛᱮ ᱚᱱᱟ ᱜᱤᱨᱟᱹ ᱠᱚᱠᱚ ᱦᱟᱴᱤᱧ ᱠᱟᱫ ᱫᱚ ᱦᱟᱸᱜ᱾ᱚᱱᱟ ᱠᱤᱛᱟᱹ ᱜᱤᱨᱟᱹ ᱥᱩ ᱛᱟᱹᱢ ᱜᱤᱨᱟᱹ
ᱟᱪᱪᱷᱟ ᱞᱟᱹᱭ, ᱞᱟᱹᱭ ᱥᱚᱫᱚᱨ ᱢᱮ ᱢᱤᱫ ᱢᱤᱫ ᱛᱮ ᱾
ᱦᱮᱸ ᱾ ᱚᱱᱟ ᱞᱟᱲ ᱜᱤᱨᱟᱹ ᱫᱚ ᱦᱩᱭᱩᱜ ᱠᱟᱱᱟ ᱡᱟᱦᱟᱸ ᱫᱚ ᱞᱚᱼᱵᱤᱨ ᱵᱤᱪᱟᱹᱨ ᱴᱟᱺᱰᱤ ᱚᱱᱟ ᱥᱮᱸᱫᱽᱨᱟ ᱪᱟᱞᱟᱜ ᱥᱚᱢᱚᱭ ᱢᱟᱱᱮ ᱥᱮᱸᱫᱽᱨᱟ ᱠᱚᱨᱮᱱᱟᱜ ᱱᱮᱶᱛᱟ ᱜᱤᱨᱟᱹ ᱚᱱᱟ ᱫᱚ ᱦᱩᱭᱩᱜ ᱠᱟᱱᱟ ᱞᱟᱲ ᱜᱤᱨᱟᱹ ᱛᱮᱠᱚ ᱦᱟᱹᱴᱤᱧ ᱠᱟᱫᱟ ᱾ ᱟᱨ ᱠᱤᱛᱟᱹ ᱜᱤᱨᱟᱹ ᱫᱚ ᱦᱩᱭᱩᱜ ᱠᱟᱱᱟ ᱥᱩᱛᱟᱹᱢ ᱜᱤᱨᱟᱹ ᱾ ᱟᱨ ᱚᱱᱟ ᱫᱚ ᱦᱩᱭᱩᱜ ᱠᱟᱱᱟ ᱚᱲᱟᱜ ᱫᱩᱩᱭᱟᱹᱨ ᱠᱚᱨᱮᱱᱟᱜ ᱦᱩᱭᱩᱜ ᱠᱟᱱᱟ ᱵᱟᱯᱞᱟ, ᱵᱷᱟᱸᱰᱟᱱ, ᱵᱟᱦᱟ, ᱥᱚᱦᱨᱟᱭ
ᱦᱳᱭ ᱾
ᱚᱱᱟ ᱫᱚ ᱦᱩᱭᱩᱜ ᱠᱟᱱᱟ ᱠᱤᱛᱟᱹ ᱜᱤᱨᱟᱹ ᱾ ᱟᱫᱚ ᱚᱱᱟ ᱫᱚ ᱡᱷᱚᱛᱚ ᱜᱤᱨᱟᱹ ᱢᱟᱱᱮ ᱡᱷᱚᱛᱚ ᱜᱤᱨᱟᱹ ᱜᱮ ᱥᱩᱛᱟᱹᱢ ᱛᱮᱜᱮ ᱠᱚ ᱛᱚᱞᱟ ᱠᱤᱱᱛᱩ ᱚᱱᱟ ᱨᱮᱦᱚᱸ ᱡᱮ ᱚᱱᱮ ᱦᱟᱹᱴᱤᱧ ᱢᱮᱱᱟᱜ ᱠᱟᱫᱟ ᱦᱮᱸ ᱾ ᱦᱮᱸ ᱾ ᱟᱨ ᱚᱱᱟ ᱞᱟᱲ ᱟᱨ ᱥᱟᱨᱡᱚᱢ ᱜᱤᱨᱟᱹ ᱠᱳᱞ ᱨᱮᱱᱟᱜ ᱢᱤᱫ ᱱᱤᱭᱚᱢ-ᱱᱤᱭᱚᱢ ᱦᱚᱸ ᱪᱮᱫ ᱞᱮᱠᱟ ᱚᱱᱟ ᱱᱤᱭᱚᱢ ᱠᱚ ᱢᱮᱱᱟᱜᱼᱟ ᱾ ᱚᱱᱠᱟ ᱡᱮᱢᱚᱱ ᱢᱟᱡᱷᱤ, ᱢᱟᱡᱷᱤ ᱢᱟᱯᱷᱟᱡᱷᱤ ᱠᱚ ᱫᱩᱲᱩᱵ ᱠᱟᱛᱮᱜ ᱚᱠᱟ ᱦᱤᱞᱳᱜ ᱠᱚ ᱵᱤᱪᱟᱹᱨ ᱟᱪᱟᱨᱟ ᱥᱮᱠᱚ ᱫᱩᱲᱩᱵ ᱧᱟᱯᱟᱢᱚᱜᱼᱟ ᱢᱟᱦᱤᱛ ᱠᱚ ᱜᱚᱴᱟᱭᱟ ᱛᱟᱨᱯᱚᱨ ᱜᱤᱨᱟᱹ ᱠᱚᱠᱚ ᱛᱚᱞᱟ ᱾ ᱩᱱ ᱥᱩᱢᱚᱭ ᱜᱮ ᱦᱩᱭᱩᱜ ᱠᱟᱱᱟ ᱚᱱᱟ ᱜᱤᱨᱟᱹ ᱠᱚ ᱜᱟᱹᱴ ᱟᱠᱚ ᱟᱨ ᱚᱱᱟ ᱜᱤᱨᱟᱹ ᱫᱚ ᱦᱩᱭᱩᱜ ᱠᱟᱱᱟ ᱟᱲᱟᱜ ᱟᱲᱟᱜ ᱢᱚᱬᱮ ᱢᱟᱦᱟ ᱞᱟ ᱢᱚᱬᱮ ᱢᱟᱦᱟ ᱠᱷᱚᱱᱟᱜ ᱦᱩᱭᱩᱜ ᱠᱟᱱᱟ ᱾ ᱵᱟᱠᱷᱮᱬ ᱵᱟᱝᱠᱷᱟᱱ ᱦᱩᱭᱩᱜ ᱠᱟᱱᱟ ᱢᱚᱬᱮ ᱢᱟᱦᱟ ᱵᱟᱝᱠᱷᱟᱱ ᱮᱭᱟᱭ ᱢᱟᱦᱟ ᱾ ᱚᱱᱟᱛᱮ ᱦᱩᱭᱩᱜ ᱠᱟᱱᱟ ᱢᱚᱬᱮ ᱜᱚᱴᱟᱝ ᱵᱟᱝᱠᱷᱟᱱ ᱮᱭᱟᱭ ᱜᱚᱴᱟᱝ ᱠᱚ ᱜᱟᱹᱴᱟ ᱚᱱᱟ ᱥᱩᱛ ᱥᱚᱛᱟᱹᱢ ᱠᱚ ᱜᱟᱺᱴᱟ ᱾ ᱟᱨ ᱚᱱᱟ ᱜᱤᱨᱟᱹ ᱫᱚ ᱦᱩᱭᱩᱜ ᱠᱟᱱᱟ ᱢᱟᱡᱷᱤ ᱢᱟᱯᱷᱟᱡᱷᱤ ᱠᱚᱣᱟᱜ ᱛᱤ ᱛᱤ ᱛᱮᱜᱮ ᱪᱟᱞᱟᱜᱼᱟ ᱾ ᱢᱟᱱᱮ ᱢᱤᱫᱴᱟᱝ ᱟᱹᱛᱩ ᱨᱤᱱᱤᱧ ᱢᱟᱡᱷᱤ ᱟᱨ ᱢᱤᱫᱴᱟᱝ ᱟᱛᱳ ᱨᱮ ᱮᱢᱟ ᱟᱨ ᱢᱤᱫᱴᱟᱝ ᱟᱛᱳ ᱨᱤᱱᱤᱪ ᱮᱢᱟᱫᱮᱭᱟ᱾ ᱚᱱᱠᱟ ᱠᱟᱛᱮ ᱜᱮ ᱦᱩᱭᱩᱜ ᱠᱟᱱᱟ ᱟᱛᱳ ᱦᱚᱲ ᱫᱤᱥᱚᱢ ᱦᱚᱲ ᱠᱚ ᱵᱟᱲᱟᱭ ᱠᱟᱛᱮ
ᱦᱩᱸ
ᱛᱟᱨᱯᱚᱨ ᱜᱤᱨᱟᱹ ᱪᱟᱞᱟᱜ-ᱪᱟᱞᱟᱜ ᱛᱮᱜᱮ ᱦᱩᱭᱩᱜ ᱠᱟᱱᱟ ᱚᱱᱟ ᱫᱤᱱ ᱦᱚᱸ ᱥᱮᱴᱮᱨᱚᱜᱼᱟ ᱾ ᱛᱟᱨᱯᱚᱨᱮ ᱚᱱᱟ ᱡᱮ ᱚᱱᱮ ᱫᱤᱱ ᱜᱮ ᱛᱟᱨᱟᱥᱤᱧ ᱟᱹᱭᱩᱵ ᱠᱷᱟᱱ ᱜᱮ ᱢᱤᱫ ᱫᱤᱱᱟᱜ ᱢᱤᱫᱴᱟᱝ ᱜᱤᱨᱟᱹ ᱫᱚ ᱢᱤᱫᱴᱟᱝ ᱜᱤᱨᱟᱹ ᱨᱮᱱᱟᱜ ᱜᱟᱹᱴ ᱫᱚᱠᱚ ᱨᱟᱲᱟᱭᱟᱠᱚ ᱛᱟᱨᱯᱚᱨᱮ ᱢᱩᱪᱟᱹᱫ ᱨᱮ ᱚᱠᱟ ᱢᱤᱫᱴᱟᱝ ᱜᱤᱨᱟᱹ ᱜᱟᱹᱴ ᱥᱮ ᱥᱮᱴᱮᱨᱚᱜᱼᱟ ᱤᱱᱟᱹ ᱦᱤᱞᱳᱜ ᱜᱮ ᱦᱩᱭᱩᱜ ᱠᱟᱱᱟ ᱚᱱᱟ ᱜᱟᱺᱴ ᱫᱚ ᱥᱩᱛᱟᱹᱢ ᱴᱟᱺᱰᱤ ᱨᱮ ᱪᱟᱞᱟᱣ ᱠᱟᱛᱮᱫ ᱠᱚ ᱚᱱᱟ ᱫᱚᱠᱚ ᱨᱟᱲᱟᱭᱟ ᱠᱚ ᱾ ᱟᱨ ᱮᱱᱦᱤᱞᱳᱜ ᱜᱮ ᱚᱱᱟ ᱫᱚᱨᱵᱟᱨ ᱫᱚᱠᱚ ᱮᱛᱚᱦᱚᱵ ᱟᱠᱚ
ᱦᱳᱭ
ᱦᱩ
ᱟᱹᱰᱤ ᱢᱚᱡᱽ
ᱟᱨ ᱵᱟᱯᱞᱟ ᱜᱤᱨᱟᱹ ᱫᱚ ᱦᱩᱭᱩᱜ ᱠᱟᱱᱟ ᱱᱚᱣᱟ ᱦᱚᱸ ᱚᱱᱠᱟ ᱜᱮ ᱜᱟᱹᱴ ᱫᱚ ᱢᱚᱬᱮ ᱜᱚᱴᱟᱝ ᱜᱮ ᱠᱚ ᱜᱟᱺᱴᱼᱟ ᱟᱨ ᱵᱟᱠᱷᱟᱱ ᱮᱭᱟᱭ ᱜᱚᱴᱟᱝ ᱛᱟᱭᱱᱚᱢ ᱛᱟᱭᱱᱚᱢ ᱛᱮᱫᱚ ᱦᱩᱭᱩᱜ ᱠᱟᱱᱟ ᱚᱱᱟ ᱫᱤᱱ ᱠᱚᱠᱚ ᱵᱟᱲᱟᱭ ᱠᱮᱜᱼᱟ ᱛᱚ ᱩᱱᱫᱤᱱ ᱢᱟᱱᱮ ᱯᱟᱹᱦᱤᱞ ᱫᱚ ᱵᱟᱠᱚ ᱵᱟᱲᱟᱭ ᱛᱟᱦᱮᱸᱫ ᱼᱟ ᱡᱮ ᱫᱤᱱ ᱠᱚ ᱢᱟᱹᱦᱤᱛ ᱠᱚ ᱟᱫᱚ ᱚᱱᱟᱛᱮ ᱛᱤᱱᱟᱹᱜ ᱠᱚ ᱜᱟᱺᱴᱼᱟ ᱚᱸᱻ ᱚᱱᱠᱟ ᱦᱤᱥᱟᱹᱵ ᱠᱚ ᱪᱟᱞᱟᱜ ᱛᱟᱦᱮᱸᱱᱟ ᱟᱫᱚ ᱫᱤᱱ ᱢᱟᱹᱦᱤᱛ ᱦᱩᱸᱻ ᱟᱫᱚ ᱱᱤᱛᱚᱜ ᱫᱚ ᱚᱱᱟ ᱢᱟᱹᱦᱤᱛ ᱠᱚᱠᱚ ᱴᱷᱤᱠᱟᱹ ᱠᱮᱫᱼᱟ ᱥᱩᱫᱷᱩ ᱜᱤᱨᱟᱹᱛᱮᱫ ᱠᱚ ᱜᱟᱺᱴᱼᱟ ᱯᱮᱭᱟ ᱵᱟᱝᱠᱷᱟᱱ ᱢᱚᱬᱮ ᱜᱚᱴᱟᱝ ᱛᱟᱨᱯᱚᱨᱮ ᱚᱱᱟ ᱫᱚ ᱢᱚᱪᱟ ᱠᱟᱛᱷᱟ ᱛᱮᱜᱮ ᱞᱟᱹᱭᱟ ᱡᱮ ᱱᱤᱱᱟᱹᱜ ᱫᱤᱱ ᱦᱤᱞᱳᱜ ᱵᱟᱯᱞᱟ ᱦᱩᱭᱩᱜᱼᱟ ᱱᱤᱱᱟᱹᱜ ᱛᱟᱨᱤᱠᱷ ᱦᱤᱞᱳᱜᱼᱼ ᱟᱨ ᱚᱱᱟ ᱜᱚᱴᱟ ᱟᱠᱟᱱ ᱫᱤᱱ ᱨᱮᱜᱮ ᱵᱟᱯᱞᱟ ᱠᱚ ᱦᱩᱭᱩᱜᱼᱟ᱾
ᱦᱳᱭ᱾
ᱟᱨ ᱚᱱᱟ ᱵᱷᱟᱸᱰᱟᱱ ᱜᱤᱨᱟᱹ ᱨᱮᱫᱚ ᱦᱩᱭᱩᱜ ᱠᱟᱱᱟ, ᱚᱱᱟ ᱦᱚᱸ ᱚᱱᱠᱟ ᱜᱮ ᱜᱤᱨᱟᱹ ᱫᱚ ᱜᱟᱹᱴ ᱜᱟᱹᱴ ᱟᱠᱚ ᱟᱫᱚ ᱚᱱᱟ ᱫᱚ ᱞᱟᱹᱭ ᱢᱚᱪᱟ ᱠᱟᱛᱷᱟ ᱛᱮ, ᱠᱚ ᱞᱟᱹᱭᱟ ᱡᱮ ᱱᱚᱣᱟ ᱫᱚ ᱱᱤᱱᱟᱹᱜ ᱫᱤᱱ ᱦᱤᱞᱳᱜ ᱵᱚᱱ ᱜᱟᱯᱟᱞ ᱢᱟᱨᱟᱜᱼᱟ ᱤᱭᱟᱹ ᱵᱷᱟᱸᱰᱟᱱ ᱦᱩᱭᱩᱜᱼᱟ᱾ ᱚᱱᱟ ᱫᱚ ᱢᱚᱪᱟ ᱠᱟᱛᱷᱟ ᱛᱮᱜᱮᱠᱚ ᱞᱟᱹᱭ ᱦᱚᱴᱚ ᱟᱠᱚᱣᱟ ᱜᱤᱨᱟᱹ ᱫᱚ ᱪᱟᱞ ᱫᱚᱠᱚ ᱪᱟᱞ ᱟᱠᱚ, ᱠᱚ ᱡᱮ ᱱᱚᱣᱟ ᱚᱲᱟᱜ ᱨᱮᱱᱟᱜ ᱜᱤᱨᱟᱹ ᱠᱟᱱᱟ ᱱᱚᱣᱟ ᱧᱩᱛᱩᱢ ᱛᱮ ᱦᱮᱡ ᱠᱟᱱᱟ, ᱚᱱᱟ ᱠᱚᱠᱚ ᱚᱞ ᱠᱟᱜᱼᱟ᱾ ᱫᱟᱫᱟ ᱟᱢ ᱫᱚ ᱛᱟᱦᱚᱞᱮᱢ ᱪᱟᱞᱟ ᱵᱟᱲᱟ ᱠᱟᱱᱟ ᱥᱮ ᱵᱟᱝᱟ ᱜᱤᱨᱟᱹ ᱛᱚᱞ ᱠᱚᱫᱚ᱾
ᱵᱟᱝ ᱜᱮ ᱪᱟᱞᱟ ᱵᱟᱝ ᱦᱳᱭᱳᱜ᱾
ᱩᱸ,
ᱟᱨ ᱛᱟᱦᱞᱮ ᱚᱲᱟᱜ ᱫᱟᱞᱚᱵ ᱠᱚᱨᱮ ᱦᱚᱸ ᱛᱚ, ᱚᱱᱟ ᱡᱮᱢᱚᱱ ᱜᱤᱨᱟᱹ ᱜᱟᱺᱴ ᱚᱲᱟᱜ ᱫᱟᱞᱚᱵ ᱨᱮᱱᱟᱜ ᱦᱚᱞᱟᱝ ᱞᱟᱹᱭ ᱠᱮᱫᱟ᱾ ᱚᱱᱟ ᱠᱚᱨᱮ ᱫᱚ ᱛᱟᱦᱚᱞᱮ ᱚᱲᱟᱜ ᱫᱟᱞᱚᱵ ᱠᱚᱫᱚ ᱥᱮᱸᱬᱟ ᱠᱟᱫᱟᱢ ᱥᱮ ᱵᱟᱝ᱾
ᱦᱮᱸ ᱚᱲᱟᱜ ᱫᱟᱞᱚᱵ ᱠᱚᱫᱚ, ᱱᱟᱥᱮ ᱱᱟᱥᱮ ᱫᱩᱧ ᱵᱟᱲᱟᱭ ᱜᱮᱭᱟ ᱟᱨ, ᱟᱨ, ᱫᱩᱫᱩ ᱛᱟᱠᱚ ᱦᱚᱸᱠᱚ ᱮᱸ ᱡᱚᱠᱷᱚᱱ, ᱵᱟᱧᱪᱟᱣ ᱮ ᱛᱟᱦᱮᱸ ᱠᱟᱱᱟᱭ ᱛᱚᱠᱷᱚᱱ ᱩᱱᱤ ᱥᱟᱶᱛᱮ, ᱫᱟᱞᱚᱵ ᱵᱟᱲᱟ ᱦᱩᱭ ᱠᱟᱱᱟ᱾
ᱚ,
ᱟᱪᱪᱷᱟ ᱤᱧ ᱢᱤᱫᱴᱟᱝ ᱠᱩᱠᱞᱤᱧ ᱫᱚᱦᱚᱭᱮᱫᱟ? ᱠᱩᱠᱞᱤ ᱫᱚ ᱦᱩᱭᱩᱜ ᱠᱟᱱᱟ? ᱟᱞᱟᱝ ᱞᱟᱝ ᱜᱟᱞᱢᱟᱨᱟᱣᱱᱟ, ᱵᱷᱟᱸᱰᱟᱱ ᱜᱤᱨᱟᱹ ᱤᱫᱤ ᱠᱟᱛᱮᱫ,
ᱦᱩ,
ᱟᱵᱚ ᱵᱚᱱ ᱵᱟᱰᱟᱭᱟ ᱡᱮ ᱮ ᱵᱷᱟᱸᱰᱟᱱ ᱫᱚᱵᱚᱱ ᱵᱷᱟᱸᱰᱟᱱᱚᱜ ᱜᱮᱭᱟ, ᱟᱫᱚ, ᱟᱵᱚ ᱠᱟᱲᱮ ᱟᱲᱜᱚᱨ ᱡᱚᱠᱷᱚᱱ, ᱚᱠᱚᱭᱮ ᱞᱟᱦᱟᱜ ᱜᱮᱭᱟᱭ ᱠᱟᱲᱮ ᱟᱸᱬᱜᱚ ᱡᱚᱠᱷᱚᱱ?
ᱠᱟᱲᱮ ᱟᱬᱜᱚ ᱥᱚᱢᱚᱭ ᱚᱠᱚᱭ ᱞᱟᱦᱟᱜ ᱜᱮᱭᱟᱭ,
ᱦᱮᱸ,
ᱚᱱᱟ ᱫᱚ ᱴᱷᱤᱠ ᱵᱟᱹᱧ ᱵᱟᱲᱟᱭ ᱜᱚᱫ ᱠᱟᱫᱟ᱾
ᱟᱪᱪᱷᱟ ᱟᱪᱪᱷᱟ ᱠᱟᱨᱮ ᱡᱩᱫᱤ ᱵᱟᱵᱚᱱ ᱟᱸᱬᱜᱚᱭ ᱢᱟ ᱟᱵᱚᱣᱟᱜ ᱵᱷᱟᱸᱰᱟᱱ ᱠᱤ? ᱮ ᱥᱚᱯᱷᱚᱞᱚᱜᱼᱟ ᱥᱮ ᱵᱟᱝ?
ᱦᱳᱭᱛᱚ ᱵᱟᱝ ᱯᱩᱨᱟᱹᱜᱼᱟ ᱠᱟᱨᱚᱱ ᱡᱷᱚᱛᱚ ᱨᱮᱜᱮ ᱛᱚ ᱢᱟᱱᱮ ᱟᱵᱚ ᱵᱤᱦᱟᱹ ᱵᱟᱯᱞᱟ ᱢᱟᱱᱮ, ᱵᱷᱟᱸᱰᱟᱱ ᱨᱮ ᱡᱮᱢᱚᱱ ᱱᱟᱹᱭᱛᱮ ᱨᱮᱦᱚᱸ ᱪᱟᱞᱟᱜ᱾ ᱩᱱ ᱦᱚᱛᱚ ᱟᱵᱚ ᱫᱚ ᱠᱟᱲᱮ ᱜᱮᱵᱚᱱ ᱵᱮᱵᱦᱟᱨ ᱜᱮᱭᱟ᱾
ᱦᱳᱭ ᱦᱳᱭ,
ᱟᱫᱚ ᱠᱟᱲᱮ ᱫᱚ ᱞᱟᱜᱟᱜ ᱜᱮᱭᱟ ᱚᱱᱟ ᱵᱟᱝ, ᱠᱷᱟᱱ ᱫᱚ ᱵᱟᱝ ᱯᱩᱨᱟᱹᱜ ᱞᱮᱠᱟ ᱤᱧᱟᱹᱜ ᱢᱚᱱᱮ ᱦᱩᱭᱩᱜ ᱛᱤᱧ ᱟᱫ ᱩᱱᱟᱹᱜ ᱵᱷᱟᱜᱮ ᱵᱷᱟᱵ, ᱤᱧ ᱦᱚᱸ ᱵᱟᱹᱧ ᱵᱟᱰᱟᱭ ᱜᱚᱫ ᱠᱟᱫᱟ᱾
ᱦᱮ ᱛᱚ, ᱟᱪᱪᱷᱟ ᱟ ᱵᱟᱯᱞᱟ ᱨᱮ ᱟᱵᱚ? ᱱᱟᱣᱟ ᱵᱟᱹᱦᱩ ᱫᱚ ᱫᱟᱹᱣᱲᱟᱹ ᱨᱮᱵᱚᱱ ᱞᱟᱫᱮᱭᱭᱟ ᱟᱨ, ᱡᱟᱶᱟᱭ ᱫᱚ ᱥᱟᱫᱚᱢ ᱪᱮᱛᱟᱱ, ᱚᱱᱟ ᱵᱟᱠᱷᱨᱟᱛᱮ ᱠᱤᱪᱷᱩᱩᱜᱟᱱ ᱠᱟᱛᱷᱟᱢ ᱞᱟᱹᱭ ᱫᱟᱲᱮᱭᱟᱜᱼᱟ᱾
ᱫᱚᱢᱮ ᱫᱚ ᱵᱟᱹᱧ ᱵᱟᱲᱟᱭᱟ, ᱠᱤᱱᱛᱩ ᱡᱟᱦᱟᱸᱟᱧ ᱵᱟᱲᱟᱭᱟ ᱡᱮ ᱩᱱᱠᱤᱱ ᱫᱚ ᱦᱮᱸ᱾ ᱦᱮᱸ ᱡᱮᱢᱚᱱ, ᱩᱱᱠᱤᱱ ᱫᱚ ᱡᱟᱦᱟᱸ ᱛᱤᱨᱮ ᱦᱩᱭᱩᱜ ᱠᱟᱱᱟ ᱵᱟᱹᱦᱩ ᱟᱨ ᱡᱟᱶᱟᱭ ᱫᱟᱹᱣᱲᱟᱹ ᱨᱮ ᱵᱟᱹᱦᱩ ᱫᱚ ᱦᱳᱭᱳᱜ ᱠᱟᱱᱟ ᱫᱟᱹᱣᱲᱟᱹ ᱨᱮᱠᱚ ᱫᱮᱡ ᱠᱮᱫᱮᱭᱟ ᱟᱨ ᱡᱟᱶᱟᱭ ᱫᱚ ᱤᱭᱟᱹᱨᱮ ᱩ ᱢᱟᱱᱮ ᱥᱟᱫᱚᱢ ᱨᱮ ᱛᱟᱦᱞᱮ ᱩᱱᱠᱤᱱ ᱫᱚ ᱚᱛ ᱪᱮᱛᱟᱱ ᱨᱮ ᱢᱟᱱᱮ ᱚᱛ ᱨᱮᱫᱚ ᱵᱟᱹᱠᱤᱱ ᱵᱟᱯᱞᱟᱜ ᱠᱟᱱᱟ ᱩᱱᱠᱤᱱ ᱫᱚ ᱦᱩᱭᱩᱜ ᱠᱟᱱᱟ ᱵᱚᱸᱜᱟ ᱵᱩᱨᱩ ᱥᱟᱶ ᱵᱚᱸᱜᱟ ᱵᱩᱨᱩ ᱞᱮᱠᱟᱛᱮ ᱠᱤᱱ ᱞᱮᱠᱷᱟᱜ ᱠᱟᱱᱟ ᱠᱤᱱ ᱠᱟᱨᱚᱱ ᱩᱱᱠᱤᱱ ᱫᱚ ᱡᱮᱢᱚᱱ ᱪᱟᱹᱣᱨᱤᱭᱟ ᱢᱮᱞᱟ ᱨᱮ ᱡᱮᱢᱚᱱ ᱵᱚᱸᱜᱟᱼ ᱵᱩᱨᱩ ᱠᱚᱠᱚ ᱫᱩᱲᱩᱵ ᱧᱟᱯᱟᱢᱚᱜᱼᱟ ᱠᱚ ᱚᱱᱟ ᱨᱮᱦᱚᱸ ᱚᱱᱠᱟ ᱜᱮ ᱩᱱᱠᱤᱱ ᱫᱚ ᱵᱚᱸᱜᱟ ᱥᱚᱢᱟᱱ ᱦᱚᱲᱠᱤᱱ ᱦᱩᱭᱩᱜ ᱠᱟᱱᱟ᱾
ᱥᱟᱹᱜᱩᱱ ᱠᱟᱹᱢᱤ ᱛᱚ
ᱥᱟᱹᱜᱩᱱ ᱠᱟᱹᱢᱤ ᱠᱟᱱᱟ᱾
ᱦᱳᱭ
ᱚᱱᱟᱛᱮ ᱚᱱᱟ ᱫᱟᱹᱣᱲᱟᱹ ᱨᱮ ᱫᱮᱡ ᱠᱟᱛᱮᱫ ᱦᱚᱸ ᱵᱟᱹᱲᱤᱡ ᱠᱟᱹᱢᱤ ᱡᱮᱢᱚᱱ ᱟᱹᱰᱤᱜᱟᱱ ᱧᱮᱞᱚᱜ ᱠᱟᱱᱟ ᱡᱮ ᱢᱟᱱᱮ ᱧᱩ ᱠᱟᱛᱮᱫ ᱠᱚᱠᱚ ᱪᱟᱞᱟᱜ ᱟᱛᱚ ᱟᱫᱚ ᱵᱟᱹᱲᱤᱡ ᱠᱚᱠᱚ ᱠᱟᱹᱢᱤᱫᱟ ᱠᱤᱱᱛᱩ ᱚᱱᱟ ᱫᱚ ᱟᱹᱰᱤ ᱢᱟᱨᱟᱝ ᱢᱟᱱᱮ ᱟᱹᱰᱤ ᱢᱟᱨᱟᱝ ᱵᱟᱹᱲᱤᱡ ᱠᱟᱹᱢᱤ ᱦᱩᱭᱩᱜ ᱠᱟᱱᱟ ᱚᱱᱟ ᱠᱚᱫᱚ ᱚᱱᱟ ᱠᱚᱫᱚ ᱡᱮᱢᱚᱱ ᱟᱞᱚᱵᱚᱱ ᱠᱟᱹᱢᱤ ᱢᱟ᱾
ᱦᱳᱭ
ᱚᱱᱟ ᱫᱚ ᱵᱟᱹᱲᱤᱡ ᱚᱲᱥᱚᱝ ᱢᱟᱱᱮ ᱥᱟᱶᱛᱟ ᱨᱤᱱᱤᱡ ᱵᱟᱹᱲᱤᱡ ᱚᱨᱥᱚᱝ ᱯᱟᱲᱦᱟᱜ ᱠᱟᱱᱟ ᱥᱮ
ᱟᱪᱷᱟ ᱟᱵᱚ ᱵᱚᱱ ᱧᱮᱞ ᱠᱟᱫ ᱜᱮᱭᱟ ᱮᱸᱻ ᱠᱚᱲᱟ ᱚᱲᱟᱜ ᱥᱮᱫ ᱨᱮᱦᱚᱸ ᱟᱨ ᱠᱩᱲᱤ ᱚᱲᱟᱜ ᱥᱮᱫ ᱨᱮᱦᱚᱸ ᱥᱩᱱᱩᱢ ᱥᱟᱥᱟᱝ ᱚᱡᱚᱜ ᱛᱟᱭᱱᱚᱢ ᱛᱮᱛᱨᱤᱡ ᱠᱚ ᱛᱟᱦᱮᱱᱟ ᱩᱱᱠᱩ ᱫᱚ ᱟ
ᱡᱟᱦᱟᱸᱭ ᱮ ᱩᱱᱤ ᱡᱟᱦᱟᱸᱭ-ᱟ ᱵᱮᱠᱛᱤᱭᱟᱜ ᱵᱟᱯᱞᱟ ᱦᱩᱭᱩᱜ ᱠᱟᱱᱟ ᱩᱱᱤ ᱥᱟᱶᱛᱮ ᱢᱤᱫᱴᱟᱝ ᱛᱟᱦᱮᱱ ᱜᱮᱭᱟᱭ ᱛᱚ ᱥᱚᱛᱳᱜ ᱤᱫᱤᱭᱟᱭ ᱡᱟᱦᱟᱸᱭ ᱩᱱᱤ ᱫᱚ ᱚᱠᱟ ᱚᱠᱟ ᱚᱠᱟ ᱵᱟᱠᱷᱨᱟ ᱛᱮᱠᱚ ᱫᱚᱦᱚᱭᱟ?
ᱦᱩ ᱵᱟᱹᱧ ᱵᱟᱲᱟᱭ ᱜᱚᱫ ᱟᱠᱟᱫᱟ ᱚᱱᱟᱫᱚ
ᱟᱪᱪᱷᱟ ᱚᱱᱟ ᱫᱚ ᱦᱟ ᱤᱧ ᱞᱟᱹᱭ ᱥᱚᱫᱚᱨ ᱫᱟ ᱚᱱᱟ ᱫᱚ ᱟᱵᱚ ᱫᱚ ᱦᱟ ᱥᱩᱱᱩᱢ ᱥᱟᱥᱟᱝ ᱚᱡᱚᱜ ᱛᱟᱭᱱᱚᱢ ᱥᱩᱱᱩᱢ ᱥᱟᱥᱟᱝ ᱫᱚ ᱟᱚ ᱟᱵᱚᱣᱟᱜ ᱢᱤᱫᱴᱟᱝ ᱮ ᱡᱟᱦᱟᱸ ᱫᱚ ᱵᱚᱸᱜᱟ-ᱵᱩᱨᱩ ᱞᱮᱠᱟᱛᱮ ᱚᱱᱟ ᱥᱩᱱᱩᱢ ᱥᱟᱥ ᱫᱚ ᱢᱤᱫᱴᱟᱱ ᱵᱷᱟᱹᱜᱮ ᱥᱩᱫᱽᱫᱷᱚ ᱡᱤᱱᱤᱥ ᱠᱟᱱᱟ᱾
ᱦᱮ ᱦᱮ
ᱦᱟᱜ ᱚᱱᱟ ᱚᱡᱚᱜ ᱛᱟᱭᱱᱚᱢ ᱩᱱᱤ ᱫᱚ ᱟ ᱵᱚᱸᱜᱟ ᱞᱮᱠᱟᱛᱮ ᱞᱮᱠᱷᱟᱜ ᱠᱟᱱᱟ ᱡᱮᱦᱮᱛᱚ
ᱦᱮ ᱦᱮ
ᱤᱱᱟᱹ ᱛᱟᱭᱱᱚᱢ ᱟᱜ ᱩᱱᱤ ᱫᱚ ᱮᱠᱞᱟ ᱟᱨᱟᱜ ᱦᱚᱸ ᱵᱟᱝ ᱜᱟᱱᱚᱜᱼᱟ᱾ ᱚᱱᱟ ᱥᱟᱶᱛᱮ ᱩᱱᱤ ᱫᱚ ᱠᱷᱟ ᱩᱱᱤ ᱡᱟᱦᱟᱸᱭ ᱦᱚᱨᱦᱚᱭᱤᱡ ᱛᱟᱦᱮᱱᱟᱭ ᱚᱱᱟ ᱞᱮᱠᱟᱛᱮ ᱩᱱᱤ ᱫᱚ ᱫᱚᱦᱚ ᱦᱩᱭᱩᱜ ᱛᱟᱭ᱾
ᱦᱩᱸ
ᱟᱪᱪᱷᱟ ᱟᱢ ᱚᱱᱠᱟᱱᱟᱜ ᱡᱟᱦᱟᱸ ᱦᱮᱸ ᱞᱟᱹᱭ ᱢᱮ?
ᱡᱟᱦᱟᱸ ᱫᱚ ᱦᱩᱭᱩᱜ ᱠᱟᱱᱟ ᱚᱱᱮ ᱞᱟᱲᱜᱤᱨᱟᱹ ᱥᱮ ᱥᱟᱨᱡᱚᱢ ᱜᱤᱨᱟᱹ ᱠᱚ ᱟᱲᱟᱜ ᱠᱮᱫᱟ ᱡᱮ ᱢᱤᱫ ᱤᱭᱟᱹ ᱡᱟᱸᱦᱟᱨᱮ ᱵᱤᱪᱟᱹᱨ ᱦᱩᱭᱩᱜᱼᱟ ᱥᱮ ᱫᱩᱯᱲᱩᱵ ᱦᱩᱭᱩᱜᱼᱟ
ᱦᱳᱭ ᱦᱳᱭ
ᱚᱱᱟ ᱠᱚᱨᱮᱫ ᱫᱚ ᱢᱩᱪᱟᱹᱫ ᱵᱤᱪᱟᱹᱨ ᱫᱚ ᱚᱠᱟᱨᱮ ᱦᱩᱭᱩᱜ ᱜᱮᱭᱟ ᱟᱨ ᱪᱮᱫ ᱪᱮᱫ ᱞᱮᱠᱟ ᱠᱚ ᱚᱠᱚᱭ ᱵᱤᱪᱟᱹᱨᱟᱭ ᱚᱠᱚᱭᱟᱛᱮ ᱦᱩᱭᱩᱜᱼᱟ᱾
ᱟᱪᱪᱷᱟ ᱚᱱᱟ ᱫᱚ ᱤᱧ ᱴᱷᱤᱠ ᱵᱟᱹᱧ ᱵᱟᱰᱟᱭᱟ ᱞᱟᱹᱭ ᱥᱚᱫᱚᱨ ᱛᱟᱞᱟᱝ
ᱦᱮᱸ ᱦᱮᱸ ᱚᱸᱰᱮ ᱫᱚ ᱦᱩᱭᱩᱜ ᱠᱟᱱᱟ ᱟᱵᱚᱣᱟᱜ ᱫᱚ ᱟᱹᱛᱩ ᱚᱲᱟᱜ ᱨᱮ ᱡᱚᱠᱷᱚᱱ ᱡᱟᱦᱟᱸᱭ ᱡᱩᱫᱤ ᱟᱹᱛᱩ ᱚᱲᱟᱜ ᱨᱮ ᱠᱟᱹᱭᱡᱟᱹ ᱠᱷᱟᱹᱯᱟᱹᱨᱤ ᱦᱩᱭᱱᱟ ᱛᱟᱦᱚᱞᱮ ᱟᱹᱛᱩ ᱢᱚᱬᱮ ᱦᱚᱲ ᱛᱮᱠᱚ ᱜᱟᱞᱢᱟᱨᱟᱣᱟ ᱟᱨ ᱚᱱᱠᱟᱛᱮ ᱚᱱᱟ ᱚᱱᱰᱮ ᱡᱩᱫᱤ ᱠᱚ ᱧᱮᱞᱮᱫᱼᱟ ᱡᱮ ᱵᱟᱝ ᱠᱟᱹᱢᱤ ᱵᱟᱝ ᱤᱭᱟᱹ ᱠᱟᱱ ᱜᱮᱭᱟ ᱡᱮ ᱵᱟᱠᱚ ᱥᱚᱡᱷᱮ ᱫᱟᱲᱮᱭᱟᱜ ᱠᱟᱱᱟ ᱵᱟᱠᱚ ᱜᱟᱞᱢᱟᱨᱟᱣ ᱥᱚᱡᱷᱮ ᱫᱟᱲᱮᱭᱟᱜ ᱠᱟᱱᱟ ᱛᱟᱦᱚᱞᱮ ᱟᱨᱦᱚᱸ ᱮᱴᱟᱜ ᱟᱹᱛᱩ ᱨᱮᱱ ᱦᱚᱲ ᱟᱛᱮ ᱟᱹᱛᱩ ᱢᱚᱬᱮ ᱦᱚᱲ ᱟᱛᱮ ᱟᱨᱦᱚᱸ ᱜᱟᱯᱟᱞ ᱢᱟᱨᱟᱣ ᱠᱚ ᱫᱚᱦᱚᱭᱟ ᱚᱱᱟ ᱜᱟᱯᱟᱞᱢᱟᱨᱟᱣ ᱨᱮᱦᱚᱸ ᱡᱩᱫᱤ ᱵᱟᱝ ᱜᱟᱱᱚᱜ ᱠᱟᱱ ᱜᱮᱭᱟ ᱧᱮᱞᱮᱜᱼᱟ ᱠᱚ ᱛᱟᱦᱚᱞᱮ ᱟᱨᱦᱚᱸ ᱟᱫᱚ ᱢᱩᱪᱟᱹᱫ ᱨᱮᱫᱚ ᱦᱩᱭᱩᱜ ᱠᱟᱱᱟ ᱟᱵᱚᱣᱟᱜ ᱢᱩᱪᱟᱹᱫ ᱜᱟᱞᱢᱟᱨᱟᱣ ᱥᱮ ᱟᱹᱰᱤ ᱢᱟᱨᱟᱝ ᱫᱚᱨᱵᱟᱨ ᱴᱟᱺᱰᱤ ᱫᱚ ᱦᱩᱭᱩᱜ ᱠᱟᱱᱟ ᱞᱚᱵᱤᱨ ᱟᱨ ᱚᱱᱟ ᱞᱚᱵᱤᱨ ᱨᱮ ᱞᱚᱵᱤᱨ ᱵᱤᱪᱟᱹᱨ ᱴᱟᱺᱰᱤ ᱨᱮᱜᱮ ᱡᱷᱚᱛᱚ ᱞᱮᱠᱟᱱᱟᱜ ᱜᱟᱞᱢᱟᱨᱟᱣ ᱦᱩᱭᱩᱜᱼᱟ ᱟᱨ ᱚᱸᱰᱮ ᱜᱮ ᱟᱹᱰᱤ ᱜᱟᱱ ᱛᱤᱱᱟᱹᱜ ᱢᱟᱹᱣᱡᱟᱹ ᱨᱮᱱ ᱚᱱᱟ ᱵᱟᱹᱧ ᱫᱤᱥᱟᱹᱭᱮᱫᱼᱟ ᱠᱤᱱᱛᱩ ᱢᱟᱱᱮ ᱫᱤᱥᱚᱢ ᱫᱤᱥᱚᱢ ᱨᱮᱱ ᱡᱷᱚᱛᱚ ᱢᱟᱹᱣᱡᱟᱹ ᱨᱮᱱ ᱦᱮᱡ ᱠᱟᱛᱮ ᱚᱸᱰᱮ ᱜᱟᱯᱟᱞᱢᱟᱨᱟᱣ ᱨᱮᱠᱚ ᱫᱩᱲᱩᱵᱼᱟ ᱟᱨ ᱚᱠᱟ ᱵᱩᱜᱤ ᱚᱠᱟ ᱵᱟᱹᱲᱤᱡ ᱚᱱᱟᱠᱚ ᱥᱟᱞᱟ ᱜᱚᱴᱟᱭᱟ
ᱦᱳᱭ
ᱟᱨ ᱚᱱᱠᱟ ᱠᱟᱛᱮ ᱜᱮ ᱟᱵᱚᱣᱟᱜ ᱟᱸᱼ ᱥᱟᱶᱛᱟ ᱨᱮᱱᱟᱜ ᱫᱚ ᱥᱟᱱᱟᱢ ᱠᱟᱹᱢᱤ ᱜᱮᱠᱚ ᱞᱟᱦᱟ ᱤᱫᱤᱭᱟᱠᱚ ᱟᱨ ᱥᱟᱱᱟᱢ ᱦᱚᱲᱜᱮ ᱦᱩᱭᱩᱜ ᱠᱟᱱᱟ ᱱᱟᱯᱟᱭ ᱵᱤᱪᱟᱹᱨ ᱨᱮᱱᱟᱜ ᱦᱩᱭᱩᱜ ᱠᱟᱱᱟ ᱧᱟᱢ ᱢᱟᱭ ᱱᱟᱯᱟᱭ ᱵᱤᱪᱟᱹᱨᱮ ᱧᱟᱢ ᱢᱟᱭ
ᱦᱮᱸ
ᱚᱱᱟᱜᱮ ᱚᱱ ᱚᱸᱰᱮ ᱫᱚ ᱚᱱᱟ ᱜᱮᱠᱚ ᱥᱟᱞᱟ ᱜᱚᱴᱟᱭ ᱜᱮᱭᱟ
ᱚᱱᱮ ᱚᱝᱠᱟ ᱾
ᱦᱮᱸ
ᱟᱪᱪᱷᱟ ᱟᱨ ᱚᱱᱠᱟᱱᱟᱜ ᱦᱮᱸ ᱞᱟᱹᱭ ᱢᱮ
ᱦᱮᱸ ᱞᱟᱹᱭᱫᱟᱹᱧ ᱡᱮ ᱟᱨ ᱚᱱᱟ ᱟᱨᱦᱚ ᱞᱟᱝ ᱜᱟᱞᱢᱟᱨᱟᱣ ᱠᱮᱫ ᱜᱮᱭᱟ ᱱᱚᱰᱮ ᱵᱚᱸᱜᱟ ᱵᱩᱨᱩ ᱠᱟᱛᱷᱟ ᱠᱚ ᱢᱮᱱᱟᱜ ᱟᱠᱟᱫᱼᱟ
ᱦᱮᱸ
ᱡᱮᱢᱚᱱ ᱟᱵᱚ ᱵᱟᱦᱟ ᱠᱚᱵᱚᱱ ᱵᱚᱸᱜᱟᱜᱼᱟ ᱛᱟᱦᱚᱞᱮ ᱵᱟᱦᱟ ᱫᱚ ᱛᱤᱥᱚᱜ ᱵᱚᱱ ᱵᱚᱸᱜᱟᱜ ᱜᱮᱭᱟ ᱪᱮᱫ ᱠᱚᱵᱚᱱ ᱵᱚᱸᱜᱟᱜ ᱜᱮᱭᱟ ᱪᱮᱫ ᱞᱮᱠᱟ ᱵᱩᱱ ᱵᱚᱸᱜᱟᱜ ᱜᱮᱭᱟ ᱪᱮᱫ ᱞᱮᱠᱟ ᱵᱩᱱ ᱥᱟᱯ ᱥᱟᱯᱟᱵ ᱠᱚᱵᱚᱱ ᱥᱟᱡᱟᱜ ᱜᱮᱭᱟ ᱚᱱᱟ ᱠᱚ ᱱᱤᱭᱟᱹ ᱡᱩᱫᱤᱢ ᱵᱟᱲᱟᱭ ᱠᱷᱟᱱ
ᱦᱳᱭ ᱮᱸ ᱵᱟᱦᱟ ᱛᱮᱵᱚᱱ ᱵᱚᱸᱜᱟᱜ ᱟᱵᱚ
ᱦᱮᱸ